ᱦᱮᱞᱳᱣ᱾
ᱦᱮᱸ ᱜᱚᱝᱠᱮ ᱱᱟᱯᱟᱭ ᱵᱟᱲᱟ ᱜᱮᱛᱚ᱾
ᱦᱳᱭ ᱜᱚᱝᱠᱮ ᱱᱟᱯᱟᱭ ᱵᱟᱲᱟ ᱜᱮ᱾
ᱛᱟᱯᱚᱨᱮ ᱪᱮᱜ ᱠᱚ ᱚᱲᱟᱜ ᱦᱚᱲ ᱠᱚ ᱱᱟᱯᱟᱭ ᱵᱟᱲᱟᱭ ᱜᱮ ᱛᱚ?
ᱦᱳᱭ ᱜᱚᱝᱠᱮ ᱱᱤᱛ ᱜᱷᱟᱹᱲᱤᱡ ᱫᱚ ᱚᱲᱟᱜ ᱦᱚᱲ ᱫᱚ ᱱᱟᱯᱟᱭ ᱵᱟᱲᱟᱭ ᱜᱮ ᱟᱹᱵᱤᱱ ᱠᱚ ᱥᱮᱱ?
ᱦᱮᱸ ᱟᱹᱞᱤᱧ ᱦᱚᱸ ᱱᱟᱯᱟᱭ ᱵᱟᱲᱟ ᱜᱮ᱾
ᱟᱨ ᱚᱲᱟᱜ ᱦᱚᱲ ᱠᱚᱫᱚ?
ᱩᱱᱠᱩ ᱠᱚᱦᱚᱸ ᱱᱤᱛᱚᱜ ᱫᱚ ᱦᱟᱸᱜ ᱱᱟᱯᱟᱭ ᱵᱟᱲᱟ ᱜᱮ ᱦᱮᱱᱟᱜ ᱞᱮᱭᱟ ᱥᱟᱱᱟᱢ ᱦᱚᱲ ᱜᱮ᱾
ᱟᱹᱪᱪᱷᱟ᱾
ᱛᱟᱨᱯᱚᱨᱮ ᱫᱟᱜ ᱡᱟᱹᱯᱩᱫ ᱫᱚ ᱪᱮᱫ ᱞᱮᱠᱟ ᱟᱯᱮ ᱥᱮᱱ ᱫᱚ?
ᱦᱮᱸ ᱫᱟᱜ ᱡᱟᱹᱯᱩᱫ ᱫᱚ ᱵᱟᱭ ᱫᱟᱜ ᱡᱟᱹᱯᱩᱫ ᱟᱠᱟᱫᱟ ᱜᱚᱢᱠᱮ ᱱᱤᱭᱟᱹ ᱜᱷᱟᱹᱲᱤᱡ ᱫᱚ ᱡᱟᱣ ᱡᱟᱹᱯᱩᱫ ᱵᱟᱨᱥᱤᱧ ᱜᱟᱱ ᱞᱟᱦᱟᱨᱮ ᱟᱨ ᱱᱤᱛ ᱜᱷᱟᱹᱲᱤᱡ ᱛᱚ ᱯᱷᱟᱸᱠᱟ ᱥᱤᱛᱩᱝ ᱵᱟᱲᱟᱭᱮᱜᱼ ᱟᱭ
ᱟᱪᱪᱷᱟ
ᱟᱨ ᱟᱹᱵᱤᱱ ᱥᱮᱫ ᱫᱚ᱾
ᱟᱞᱮ ᱥᱮᱱ ᱦᱚᱸ ᱚᱱᱠᱟᱜᱮ ᱦᱟᱸᱜ ᱫᱚᱢᱮ ᱫᱟᱜ ᱫᱚ ᱦᱟᱸᱜ ᱟᱣᱨᱮ ᱫᱟᱜ ᱟ ᱛᱚᱵᱮ ᱪᱟᱥᱮᱨ ᱫᱤᱱ ᱫᱚ ᱱᱟᱥᱮ ᱱᱟᱥᱮ ᱫᱟᱜ ᱮᱫ ᱜᱮᱭᱟ ᱟᱨ ᱟᱞᱮ ᱢᱟ ᱮᱢᱱᱤ ᱮᱢᱱᱤ ᱛᱮᱜᱮ ᱦᱟᱸᱜ ᱛᱚᱞᱟ ᱛᱟᱭᱚᱢ ᱛᱮᱞᱮ ᱜᱤᱰᱤ ᱟᱠᱟᱫᱟ
ᱦᱩᱸ ᱦᱩᱸ
ᱟᱫᱚ ᱚᱱᱟ ᱠᱷᱟᱹᱛᱤᱨ ᱛᱮ ᱨᱚᱦᱚᱭ ᱫᱚ ᱟᱹᱣᱨᱤ ᱞᱮ ᱫᱷᱩᱜᱟ. ᱜᱼᱟ ᱛᱚᱵᱮ ᱠᱷᱮᱛ ᱠᱚᱫᱚ ᱦᱟᱸᱜ ᱞᱮ ᱥᱤ ᱮᱫᱟ
ᱦᱮᱸ
ᱟᱯᱮᱫᱚ ᱛᱟᱦᱚᱞᱮ ᱫᱷᱩᱨᱟᱹᱣ ᱱᱟ ᱥᱮ ᱯᱮ ᱟᱹᱣᱨᱤ
ᱦᱮᱸ ᱦᱮᱸ ᱟᱪ ᱦᱮᱸ
ᱢᱮᱱ ᱫᱟᱹᱞᱤᱧ ᱡᱮ ᱟᱯᱮᱥᱮᱱ ᱫᱚ ᱠᱟᱹᱢᱤ ᱠᱚᱫᱚ ᱫᱷᱩᱨᱟᱹᱣ ᱠᱟᱱᱟ ᱠᱚᱥᱮ ᱟᱹᱣᱨᱤ
ᱠᱟᱹᱢᱤ ᱠᱚᱫᱚ ᱫᱷᱩᱲᱟᱹᱣ ᱫᱚᱠᱚ ᱫᱷᱩᱲᱟᱹᱣ ᱜᱚᱫ ᱠᱟᱱᱟ ᱡᱟᱭ ᱠᱚ ᱵᱟᱹᱭᱦᱟᱹᱲ ᱠᱚᱨᱮ ᱠᱷᱮᱛ ᱛᱟᱠᱚ
ᱦᱩᱸ
ᱩᱱᱠᱩ ᱠᱚᱫᱚ ᱠᱚ ᱮᱦᱚᱵ ᱜᱚᱫ ᱠᱟᱫᱟ ᱟᱹᱞᱤᱧᱟᱜ ᱦᱚᱸ ᱟᱨᱠᱤ ᱵᱟᱹᱭᱦᱟᱹᱲ ᱥᱮᱫ ᱫᱚ ᱢᱮᱱᱟᱜ ᱟᱸᱜᱤ ᱟᱲᱮ ᱠᱚᱫᱚ ᱢᱟᱜ ᱵᱟᱲᱟ ᱥᱟᱹᱛ ᱦᱩᱭ ᱟᱠᱟᱱᱟ ᱟᱫᱚ ᱦᱟᱸᱜ ᱜᱟᱯᱟ ᱠᱚᱛᱮ ᱦᱟᱸᱜ ᱚᱱᱟ ᱠᱚᱫᱚ ᱨᱚᱦᱚᱭ ᱦᱩᱭᱩᱜᱼᱟ ᱟᱨᱠᱤ ᱵᱟᱹᱭᱦᱟᱹᱲ ᱠᱚᱨᱮᱱᱟᱜ ᱫᱚ ᱟᱫᱚ ᱫᱟᱜ ᱧᱟᱢ ᱠᱟᱫᱟᱭᱛᱚ ᱠᱮᱱᱮᱞ ᱫᱟᱜ ᱠᱚ ᱟᱲᱟᱜ ᱞᱮᱫᱟ ᱫᱟᱜ ᱟᱬᱜᱚᱣᱟ ᱠᱟᱱᱟ
ᱟᱪᱪᱷᱟ ᱟᱹᱰᱤ ᱱᱟᱯᱟᱭ ᱟᱹᱰᱤ ᱵᱷᱟᱹᱜᱤ ᱟᱯᱮ ᱥᱮᱱ ᱫᱚ ᱦᱳᱭᱛᱳ ᱡᱩᱫᱤ ᱨᱮᱦᱚᱸ ᱚᱱᱠᱟ ᱥᱮᱨᱢᱟ ᱡᱟᱹᱲᱤ ᱵᱟᱝ ᱦᱩᱭᱩᱜᱼᱟ ᱛᱟᱦᱚᱞᱮ ᱱᱟᱥᱮ ᱫᱷᱟᱦ ᱠᱮᱱᱮᱞ ᱫᱟᱜ ᱫᱚᱯᱮ ᱧᱟᱢ ᱜᱮᱭᱟ ᱛᱟᱦᱚᱞᱮ ᱵᱟᱝ ᱥᱮ
ᱦᱳᱭ ᱦᱳᱭ ᱟᱞᱮ ᱥᱮᱫ ᱫᱚᱞᱮ ᱧᱟᱢ ᱜᱮᱭᱟ
ᱟᱞᱮ ᱥᱤᱱᱢᱟ ᱜᱚᱝᱠᱮ ᱠᱮᱱᱮᱞ ᱠᱚᱢᱟ ᱛᱚ ᱵᱟᱹᱱᱩᱜ ᱟᱠᱟᱫᱟ ᱟᱞᱮ ᱢᱟ ᱚᱠᱟ ᱥᱮᱨᱢᱟ ᱡᱟᱹᱲᱤ ᱵᱷᱚᱨᱥᱟ ᱛᱮᱜᱮᱞᱮ ᱛᱟᱦᱮᱱ ᱜᱮᱭᱟ
ᱦᱮᱸ ᱦᱮᱸ
ᱟᱫᱚ ᱥᱮᱨᱢᱟ ᱡᱟᱹᱲᱤ ᱵᱟᱝᱠᱷᱟᱱ ᱫᱚ ᱦᱟᱸᱜ ᱟᱞᱮᱫᱚ ᱨᱚᱦᱚᱭ ᱫᱚ ᱵᱟᱝᱞᱮ